ᱦᱮᱸ ᱡᱚᱸᱦᱟᱨ ᱜᱮ,
ᱦᱮᱸ ᱜᱚᱝᱠᱮ ᱢᱮᱫ ᱠᱚᱫᱚ ᱟᱹᱣᱨᱤ ᱞᱟᱴᱷᱟᱜ ᱛᱟᱵᱮᱱᱟ ᱥᱮ ᱪᱮᱫ?
ᱟᱹᱣᱨᱤ ᱞᱟᱴᱷᱟᱜ ᱛᱟᱹᱞᱤᱧᱟ ᱟᱹᱞᱤᱧᱟᱜ ᱫᱚ ᱟᱹᱵᱤᱱᱟᱜ, ᱟᱹᱵᱤᱱᱟᱜ ᱫᱚ ᱜᱚᱝᱠᱮ?
ᱟᱹᱞᱤᱧᱦᱚ ᱚᱱᱠᱟ ᱟᱹᱞᱤᱧᱟᱫ ᱜ ᱟᱹᱞᱤᱧᱟ ᱢᱮᱫ ᱫᱚ ᱪᱤᱠᱟᱹᱣ ᱜᱚᱝ ᱠᱮ ᱢᱮᱫ ᱜᱮ ᱵᱟᱝ ᱞᱟᱴᱷᱟᱜ ᱠᱟᱱᱟ᱾
ᱦᱮᱸ ᱛᱮᱦᱮᱧ ᱟᱫᱚ ᱪᱟᱥ ᱠᱚᱨᱮᱱᱟᱜ ᱵᱮᱱ ᱩᱭᱦᱟᱹᱨ ᱵᱟᱲᱟᱭᱮᱜᱼᱟ ᱥᱮᱥᱮᱜ?
ᱧᱮᱸ ᱜᱚᱝᱠᱮ ᱱᱚᱜᱼᱚᱱᱟ ᱠᱚ ᱜᱮᱞᱤᱧ ᱪᱤᱱᱛᱟᱹᱭ ᱫᱟᱜ ᱠᱚᱢᱟ ᱵᱟᱹᱱᱩᱜᱼᱟ ᱪᱟᱥ-ᱵᱟᱥ ᱠᱚᱦᱚᱸ ᱵᱟᱝ ᱦᱩᱭᱩᱜ ᱠᱟᱱᱟ ᱵᱮᱥᱴᱷᱤᱠ᱾ ᱚᱱᱟ ᱠᱚ ᱜᱮᱞᱤᱧ ᱩᱭᱦᱟᱹᱨ ᱵᱟᱲᱟᱭᱮᱫᱟ ᱢᱚᱱᱮ ᱢᱚᱱᱮ ᱛᱮᱫᱚ᱾
ᱟᱞᱤᱧ ᱦᱚᱸᱞᱤᱧ ᱢᱩᱱᱤᱥ ᱠᱚᱞᱤᱧ ᱢᱚᱱᱤᱥ ᱠᱩᱞᱤᱧ ᱯᱟᱸᱡᱟ ᱟᱠᱟᱫ ᱠᱚᱣᱟ ᱛᱮᱦᱤᱧ ᱱᱤᱭᱟᱹᱵᱟᱨ, ᱟᱠ ᱩᱱᱠᱩᱣᱟᱜ ᱦᱚᱸ ᱫᱚᱢᱮ ᱵᱟᱠ ᱠᱤ ᱜᱮᱭᱟ ᱚᱠᱚᱭ ᱦᱚᱸ ᱢᱩᱱᱤᱥ ᱵᱟᱹᱞᱤᱧ ᱧᱟᱢᱮᱜ ᱠᱚᱣᱟ ᱚᱱᱟ ᱠᱚ ᱪᱤᱱᱛᱟᱹᱛᱮ ᱪᱤᱠᱟᱹᱛᱮ, ᱱᱤᱭᱟᱹᱵᱟᱨ-ᱟᱜ ᱪᱟᱥ ᱫᱩᱞᱤᱧ ᱨᱟᱠᱟᱵᱟ᱾
ᱟᱪᱷᱟ ᱛᱟᱨᱢᱟᱱᱮ ᱛᱚ ᱛᱟᱨᱢᱟᱱᱮ ᱛᱚ ᱟᱹᱰᱤ ᱢᱟᱨᱟᱝ ᱪᱤᱱᱛᱟᱹ ᱨᱮᱵᱮᱱ
ᱦᱮᱸ-ᱦᱮᱸ, ᱢᱟᱱᱮ ᱱᱮ ᱦᱚᱲ ᱫᱚ ᱦᱩ, ᱪᱟᱥᱵᱟᱥ ᱠᱟᱹᱴᱤᱡ ᱰᱷᱮᱨ ᱜᱮᱭᱟ ᱟᱨ ᱮᱠᱞᱟᱛᱮ ᱚᱲᱟᱜ ᱦᱚᱲ ᱦᱚᱸ ᱠᱚᱢ ᱜᱮᱭᱟᱞᱮ
ᱟᱪ-ᱪᱷᱟ, ᱟᱪ-ᱪᱷᱟ ᱜᱚᱝᱠᱮ ᱟᱹᱞᱤᱧ ᱫᱚ ᱵᱟᱲᱟᱭᱟ ᱵᱮᱱ
ᱦᱩ
ᱦᱮᱸ, ᱟᱞᱮ ᱫᱚ ᱦᱟᱸᱜ ᱛᱚ ᱻ ᱮᱸ-ᱜ, ᱟᱹᱰᱤ ᱟᱛᱩ ᱨᱮᱱ ᱫᱚ ᱟᱞᱮ ᱫᱚ ᱟᱹᱰᱤ ᱦᱟᱸᱜ ᱤᱭᱟᱹ ᱦᱚᱲ ᱠᱟᱱᱟᱞᱮ ᱦᱮᱸᱥᱮ ᱾
ᱴᱷᱤᱝ ᱦᱩ ᱴᱷᱚᱡ ᱦᱩ ᱾
ᱟᱰᱤ ᱢᱟᱱᱮ ᱢᱤᱫᱴᱟᱱ ᱜᱚᱞᱯᱷᱚ ᱠᱟᱱᱟ ᱟᱪᱷᱟ ᱜᱚᱝᱠᱮ? ᱢᱤᱫᱴᱟᱝ ᱠᱟᱛᱷᱟᱧ ᱫᱤᱥᱟᱹ ᱧᱟᱢ ᱟᱠᱟ ᱜᱼᱟ ᱡᱩᱫᱤ ᱦᱟᱸᱜ ᱵᱟᱝ ᱵᱮᱱ ᱨᱟᱹᱜᱤᱜ? ᱠᱷᱟᱱ ᱛᱟᱞᱦᱮ ᱠᱷᱟᱱ ᱠᱟᱹᱴᱤᱡ ᱞᱤᱧ ᱞᱟᱹᱭ ᱧᱚᱜᱼᱟ ᱟᱨ ᱪᱮᱜ ᱾ ᱞᱟᱹᱭ ᱫᱟᱞᱤᱧ ᱜᱚᱝᱠᱮ ᱮᱴᱟᱜᱟᱜ ᱫᱚ ᱵᱟᱫᱽ ᱠᱟᱛᱮᱫ, ᱮᱸ ᱠᱟᱴ ᱴᱤᱡ ᱡᱩᱫᱤ ᱡᱮ ᱠᱟᱹᱴᱤᱡ ᱩᱢᱮᱹᱨ ᱨᱮ ᱦᱮᱸ ᱥᱮ, ᱥᱮ ᱠᱟᱹᱴᱤᱡ ᱦᱟᱨᱟ ᱧᱚᱜ ᱠᱟᱛᱮᱜ ᱜᱮ ᱥᱮ ᱱᱤᱛᱚᱜ ᱫᱷᱟᱹᱵᱤᱡ ᱜᱮ ᱢᱟᱱᱮ ᱜᱟᱰᱟ ᱦᱟᱠ ᱠᱩ ᱥᱟᱵ ᱟᱨ ᱞᱟᱹᱴᱩ ᱦᱟᱹᱠᱩ ᱥᱟᱵ ᱢᱟᱱᱮ ᱛᱤᱱᱟᱹᱜ ᱜᱟᱱ ᱵᱮᱱ ᱥᱟᱵ ᱟᱠᱟᱫ ᱠᱚᱣᱟ ᱚᱠᱟ ᱞᱮᱠᱟ ᱵᱮᱱ ᱥᱟᱵ ᱟᱠᱟᱫ ᱠᱚᱣᱟ ᱱᱚᱣᱟ ᱠᱟᱹᱴᱤᱡ ᱠᱟᱹᱴᱤᱡ ᱞᱟᱝ ᱜᱟᱯᱟᱞ ᱢᱟᱨᱟᱜᱼᱟ, ᱦᱩᱸ
ᱜᱚᱝᱠᱮ ᱡᱚᱛᱷᱟᱛ ᱛᱮᱞᱟ ᱩᱸᱻ ᱠᱩᱠ ᱞᱤᱢᱻ ᱮᱢ ᱟᱠᱟᱫᱤᱧᱟ ᱛᱮᱞᱟ ᱦᱚᱧ ᱮᱢᱟᱢᱟ ᱾ ᱦᱩᱸ ᱼ ᱦᱟᱸ ᱟᱫᱚ ᱜᱚᱝᱠᱮ ᱞᱮ--ᱮ ᱟᱫᱚ ᱚᱱᱟ ᱫᱚ ᱢᱟᱱᱮ ᱟᱹᱞᱤᱧ ᱫᱚ ᱜᱟᱰᱟ ᱠᱚᱨᱮᱜ ᱫᱚ ᱦᱟᱠᱩ ᱫᱚ ᱵᱟᱝ ᱞᱤᱧ ᱥᱟᱵ ᱟᱠᱟᱫ ᱠᱚᱣᱟ
ᱟᱪ-ᱪᱷᱟ ᱾
ᱦᱩᱸᱜ-ᱟ, ᱟᱨ ᱜᱟᱰᱟ ᱨᱮᱱ ᱦᱟᱠᱳ ᱫᱚ ᱢᱟᱱᱮ ᱵᱟᱝ ᱡᱚᱢ, ᱡᱚᱢ ᱵᱟᱲᱟ ᱦᱩᱭ ᱠᱟᱱ ᱨᱮᱦᱚᱸ ᱢᱟᱱᱮ ᱩ-ᱷ-ᱦ, ᱜᱟᱰᱟ ᱠᱚᱨᱮᱜ ᱫᱚ ᱟᱬᱜᱚ ᱵᱟᱲᱟ ᱫᱚ ᱵᱟᱝ ᱦᱳᱭ ᱠᱟᱱᱟ ᱜᱟᱰᱟ ᱯᱷᱩ ᱟᱬᱜᱚ ᱧᱮᱞ ᱞᱮᱠᱷᱟᱱ ᱜᱮ ᱟᱹᱞᱤᱧ ᱫᱚ ᱵᱚᱛᱚᱨ ᱞᱤᱧ ᱵᱩᱡᱷᱟᱹᱣ ᱟ ᱢᱟᱱᱮ ᱟᱰᱤ ᱢᱟᱱᱮ ᱮᱴᱟᱜ ᱨᱚᱠᱚᱢ ᱧᱮᱞᱚᱜᱼᱟ ᱛᱤᱱᱟᱹᱜ ᱠᱷᱟᱞ ᱢᱟᱱᱮ ᱠᱷᱟᱞ ᱜᱮᱭᱟ ᱢᱮᱱᱠᱷᱟᱱ
ᱦᱟᱸ, ᱟᱪ-ᱪᱷᱟ ᱛᱚᱵᱮ ᱜᱚᱝᱠᱮ ᱵᱟᱹᱨᱩᱰᱟᱝ ᱠᱚᱵᱮᱱ ᱡᱚᱢ ᱟᱠᱟᱫᱜ ᱠᱚᱣᱟ?
ᱦᱮᱸ ᱩᱱᱠᱩ ᱫᱚᱞᱤᱧ ᱡᱚᱢ ᱵᱟᱲᱟᱣ ᱟᱜ ᱾
ᱟᱪ-ᱪᱷᱟ ᱟᱪ-ᱪᱷᱟ ᱦᱟᱯᱮ ᱛᱚᱵᱮ, ᱜᱚᱝᱠᱮ ᱟᱞᱤᱧᱟᱜ ᱢᱤᱫᱴᱮᱱ ᱦᱩᱰᱤᱧ ᱧᱚᱜᱟᱜ ᱟᱞᱤᱧᱟᱜ ᱡᱤᱭᱚᱱ ᱨᱮᱱᱟᱜ ᱢᱤᱫᱴᱮᱱ ᱡᱟᱦᱟᱸ ᱫᱚ ᱟᱰᱤ ᱦᱟᱦᱟᱲᱟᱜ ᱟᱱᱟᱜ ᱠᱟᱛᱷᱟ ᱞᱤᱧ ᱞᱟᱹᱭ ᱟᱵᱮᱱ ᱞᱟᱹᱜᱤᱫ
ᱦᱮᱸ ᱜᱚᱢᱠᱮ ᱦᱮᱸ ᱮᱠᱫᱚᱢ ᱟᱵᱮᱱᱟᱜ ᱟᱸᱡᱚᱢᱟᱹᱧ ᱾
ᱦᱩᱸ ᱟᱞᱤᱧ ᱫᱚ ᱠᱟᱴᱤᱡ ᱧᱚᱜ, ᱦᱮᱸ ᱦᱮᱸ ᱟᱞᱤᱧ ᱫᱚ ᱠᱟᱴᱤᱡ ᱧᱚᱜ ᱨᱮᱫᱚ ᱜᱚᱝᱠᱮ ᱦᱮᱸ ᱦᱟᱠᱩ ᱥᱟᱵ ᱠᱚᱫᱚ ᱵᱟᱵᱟ ᱛᱟᱠᱚ ᱥᱟᱶ ᱜᱮ ᱦᱟᱸᱜ ᱫᱚᱢᱮ ᱞᱤᱧ ᱪᱟᱞᱟᱣ ᱵᱟᱲᱟᱜ ᱠᱟᱱ ᱛᱟᱦᱮᱸᱜ ᱢᱟᱱᱮ ᱦᱩᱰᱤᱧ ᱩᱢᱮᱹᱨ ᱨᱮᱫᱚ ᱾
ᱦᱮᱸᱜ ᱾
ᱦᱮᱸᱦ-ᱦᱚᱪᱚᱜ ᱾
ᱦᱩᱸ ᱪᱤᱭᱳᱜ ᱾
ᱟᱫᱚ ᱚᱱᱠᱟ ᱜᱮ ᱢᱤᱫ ᱫᱷᱟᱣ ᱜᱟᱰᱟ ᱥᱮᱜ ᱦᱟᱠᱩ ᱥᱟᱵ ᱞᱮ ᱪᱟᱞᱟᱣ ᱟᱠᱟᱱᱟ ᱦᱮᱸᱩ ᱟᱫᱚᱜ ᱡᱟᱦᱟᱸ ᱫᱚ ᱦᱟᱸᱜ ᱡᱟᱞ ᱢᱮᱱᱟᱜ ᱛᱟᱞᱮᱭᱟ ᱚᱱᱟ ᱪᱮᱜ ᱡᱟᱞ ᱪᱚᱠᱚ ᱢᱮᱛᱟᱜ ᱠᱟᱱᱟ ᱚᱱᱟ ᱫᱚ ᱪᱚᱴ ᱡᱟᱞ ᱞᱮᱠᱟ ᱜᱮᱠᱚ ᱜᱚᱦᱚᱲᱟ ᱢᱮᱱᱠᱷᱟᱱ ᱚᱱᱟ ᱫᱚ ᱦᱟᱸᱜ ᱠᱷᱟᱱ ᱥᱩᱛᱟᱹᱢ ᱛᱮᱠᱚ ᱛᱮᱹᱧ ᱠᱟᱜᱼᱟ ᱾
ᱦᱮᱸ ᱜᱚᱢᱠᱮ ᱦᱮᱸ
ᱦᱩᱸ ᱦᱩᱸ ᱟᱫᱚ ᱚᱱᱮ ᱚᱱᱟ ᱡᱟᱞᱟᱜ ᱞᱮ ᱪᱟᱞᱟᱣ ᱠᱟᱱᱟ ᱰᱮᱢᱼᱼ ᱦᱮᱸ ᱟᱫᱚ ᱪᱟᱞᱟᱣ ᱟᱠᱟᱱ ᱠᱷᱟᱱᱞᱮᱼᱼ ᱟᱫᱚ ᱦᱟᱹᱠᱩ ᱞᱮ ᱥᱟᱵ ᱵᱟᱲᱟ ᱠᱮᱫ ᱠᱚᱣᱟ ᱦᱟᱸᱜ ᱞᱟᱹᱴᱩ ᱞᱟᱹᱴᱩ ᱦᱟᱠᱩ ᱜᱮ ᱰᱷᱮᱨ ᱜᱮᱼᱼ
ᱦᱮᱸ ᱜᱚᱢᱠᱮ ᱦᱮᱼᱼ
ᱦᱩᱸᱼᱼ
ᱦᱮᱸ
ᱥᱟᱯ ᱠᱮᱠ ᱯᱟᱞᱮ ᱯᱨᱟᱭ ᱥᱟᱛ ᱵᱚᱥᱛᱟ ᱦᱟᱹᱠᱩ ᱞᱟᱹᱴᱤ ᱦᱟᱹᱠᱩ ᱠᱚᱼᱼ
ᱦᱮᱸᱼᱼ ᱜᱚᱢᱠᱮ ᱦᱮᱸ
ᱦᱮᱸ ᱟᱫᱚ ᱠᱷᱟᱱ ᱫᱚ ᱟᱹᱞᱤᱧ ᱫᱚ ᱠᱟᱹᱴᱤᱡ ᱨᱟᱪᱟ ᱥᱮᱫ ᱡᱚᱝ ᱦᱟᱸᱜ ᱢᱤᱫ ᱫᱷᱟᱨᱮ ᱞᱤᱧ ᱯᱷᱟᱨᱟᱠ ᱥᱮᱫ ᱞᱤᱧ ᱦᱤᱡᱩᱜ ᱠᱟᱱᱟ᱾ ᱫᱟᱜ ᱫᱷᱟᱨᱮ ᱜᱮ ᱟᱫᱚ ᱜᱚᱢᱠᱮ ᱦᱮᱡ ᱢᱟᱞᱤᱧ ᱦᱮᱡ ᱟᱹᱤᱠᱟᱹ ᱟᱠᱟᱱ ᱦᱮᱸ ᱥᱮ
ᱦᱮᱸ ᱦᱮᱸ
ᱟᱨᱞᱤᱧ ᱧᱮᱞᱮ ᱠᱟᱱᱟᱱ ᱫᱚ ᱟᱹᱰᱤ ᱢᱟᱨᱟᱝ ᱦᱟᱹᱠᱩ ᱚᱸᱰᱮ ᱦᱟᱸᱜᱼᱼ ᱯᱟᱭᱨᱟᱜ ᱠᱟᱱᱟ ᱡᱟᱦᱟᱸ ᱫᱚ ᱧᱮᱞᱚᱜ ᱠᱟᱱᱟ ᱠᱟᱰᱟᱭ ᱯᱟᱭᱨᱟᱜ ᱠᱟᱱ ᱞᱮᱠᱟ ᱦᱟᱠᱩ ᱯᱟᱭᱨᱟᱭ ᱧᱮᱞᱚᱜ ᱠᱟᱱᱟ᱾
ᱦᱮᱸ ᱜᱚᱝᱠᱮ ᱦᱮᱸ
ᱦᱩᱸ ᱢᱟᱱᱮ ᱩᱱ ᱢᱟᱨᱟ ᱦᱟᱹᱠᱩ ᱢᱟᱱᱮ ᱵᱮᱱ ᱵᱩᱡ ᱫᱚ
ᱦᱮᱸ ᱦᱮᱸ ᱦᱮᱸ
ᱟᱫᱚ ᱠᱷᱟᱱ ᱫᱚᱼᱼ ᱡᱚᱠᱷᱚᱱ ᱩᱱᱢᱟᱝ ᱦᱟᱹᱠᱩ ᱛᱟᱨᱢᱟᱱᱮᱞᱤᱧ ᱫᱚ ᱦᱜ ᱞᱤᱧ ᱪᱮᱤᱠᱠᱟᱣ ᱞᱮᱠᱷᱟᱱ ᱫᱚ ᱦᱟᱹᱠᱩ ᱦᱟᱸᱜ ᱮ ᱫᱟᱹᱲᱟ
ᱦᱮᱸ
ᱦᱩᱸ ᱛᱟᱦᱮ ᱪᱟᱟᱲ ᱢᱟᱟᱲ ᱫᱟᱹᱲ ᱤᱫᱤ ᱠᱟᱛᱮᱜ ᱦᱟᱸᱜ ᱚᱸᱰᱮᱞᱤᱧ ᱞᱟᱹᱭᱟᱫ ᱠᱚᱣᱟ᱾
ᱦᱮᱸ ᱦᱮᱸ᱾
ᱦᱮᱸ ᱟᱫᱚ ᱜᱚᱝᱠᱮᱼᱼ ᱱᱚᱜᱼᱚᱭ ᱡᱮ ᱱᱟᱦᱜ ᱞᱤ ᱫᱟᱹᱲ ᱤᱫᱤ ᱠᱮᱫᱟ ᱥᱮ ᱟᱫᱚᱚᱞᱤᱧ ᱢᱮᱛᱟ ᱠᱚᱣᱟ ᱦᱮᱸ ᱥᱮ,
ᱦᱮᱸ ᱦᱮᱸ
ᱟᱫᱚᱞᱤᱧ ᱢᱮᱛᱟᱜ ᱠᱚ ᱠᱟᱱᱟ ᱩᱱᱠᱩ ᱦᱚᱸ ᱪᱟᱥ ᱡᱟᱞ ᱠᱚᱠᱚ ᱟᱹᱜᱩ ᱠᱮᱫᱟ᱾
ᱦᱮᱸ ᱦᱮᱸ ᱦᱮᱸ
ᱟᱫᱚ ᱡᱟᱞ ᱠᱚᱠᱚ ᱟᱹᱜᱩᱭᱮᱫ ᱠᱷᱟᱱ ᱫᱚᱠᱚ ᱷᱷᱮᱨᱟᱣ ᱠᱮᱫᱮᱭᱟ᱾ ᱟᱫᱚ ᱡᱟᱞ ᱨᱮᱠᱚ ᱜᱷᱮᱨᱟᱣ ᱠᱮᱫᱟᱱ ᱟᱫᱚ ᱡᱷᱚᱲᱟ ᱜᱷᱟᱹᱞᱤ ᱠᱮᱫᱮ ᱜᱮᱭᱟᱞᱮ ᱵᱟᱝ ᱫᱚ ᱵᱟᱝ᱾
ᱦᱮᱸ ᱦᱮᱸ
ᱟᱫᱚ ᱩᱱᱤ ᱦᱟᱹᱠᱩ ᱫᱚ ᱢᱟᱱᱮ ᱮᱛᱚ ᱢᱟᱨᱟᱝ ᱦᱟᱹᱠᱩᱭ ᱛᱟᱦᱮᱸ ᱠᱟᱱᱟ ᱥᱮ ᱜᱚᱝᱠᱮ ᱢᱟᱱᱮ ᱟᱞᱮ ᱢᱚᱬᱮᱸ ᱦᱚᱲᱼᱼ ᱛᱮᱦᱟᱸ ᱞᱮ ᱦᱟᱹᱨᱩᱵ ᱟᱠᱟᱫᱮᱭᱟ ᱥᱮ
ᱦᱮ ᱜᱚᱝᱠᱮ ᱦᱮ
ᱦᱮᱸ ᱢᱚᱬᱮᱸ ᱦᱚᱲ ᱛᱮᱦᱟᱸᱟᱜ ᱵᱟᱞᱮ ᱟᱴᱚᱠ ᱫᱟᱲᱮᱭᱟᱭ ᱠᱟᱱᱟ᱾
ᱢᱚᱬᱮ ᱛᱮᱦᱚᱸ ᱵᱟᱝᱞᱮ ᱟᱴᱚᱠ ᱫᱟᱟᱲᱮᱭᱟᱭ ᱠᱟᱱᱟ᱾
ᱵᱟᱝ ᱜᱚᱢᱠᱮ ᱵᱟᱝ ᱚᱱᱟ ᱦᱚᱸ ᱡᱟᱞ ᱨᱮ ᱜᱷᱮᱫ ᱠᱟᱛᱮ ᱦᱟᱸᱜ ᱵᱟᱞᱮ ᱟᱴᱚᱠ ᱫᱟᱲᱮᱭᱟᱭ ᱠᱟᱱᱟ᱾
ᱦᱮᱸᱼᱼ ᱦᱮᱸ ᱦᱮᱸ
ᱟᱹᱰᱤ ᱢᱟᱨᱟᱝ ᱦᱟᱹᱠᱩ ᱠᱟᱱᱟᱭ᱾
ᱢᱟᱱᱮ ᱩᱱᱤ ᱫᱚ ᱢᱟᱱᱮ ᱚᱱᱟ ᱜᱟᱰᱞ ᱨᱮᱱ ᱦᱟᱹᱠᱩᱭ ᱛᱟᱦᱮᱸ ᱠᱟᱱᱟ᱾
ᱦᱮᱸ ᱜᱚᱝᱠᱮ ᱩᱱᱤ ᱫᱚ ᱦᱚᱭᱛᱚ ᱩᱱᱩᱱ ᱢᱟᱨᱟᱝ ᱰᱮᱢ ᱨᱮᱱ ᱦᱠᱩ ᱛᱚᱼᱼ ᱢᱟᱱᱮ ᱦᱚᱭᱛᱚ ᱚᱠᱟ ᱞᱮᱠᱟ ᱠᱟᱛᱮᱜ ᱦᱮᱡ ᱥᱮᱴᱮᱨ ᱟᱠᱟᱱᱟ ᱟᱹᱰᱤ ᱢᱟᱨᱮ ᱦᱟᱹᱠᱩ ᱮᱠᱫᱚᱢ᱾ ᱦᱩᱸ ᱟᱹᱰᱤ ᱵᱟᱠᱷᱟᱱ ᱟᱹᱰᱤ ᱢᱟᱨᱟᱝ ᱜᱚᱝᱠᱮ ᱮᱠᱫᱚᱢ ᱠᱟᱰᱟ ᱞᱮᱠᱟᱱᱤᱡ ᱦᱟᱹᱠᱩ ᱫᱚ᱾
ᱦᱮᱸ ᱦᱮᱸ᱾
ᱦᱩᱸ᱾
ᱟᱨ ᱛᱟᱦᱚᱞᱮ ᱜᱚᱝᱠᱮ ᱩᱱᱤ ᱫᱚ ᱛᱤᱱᱟᱹᱜ ᱢᱟᱨᱟᱝ ᱡᱟᱞ ᱛᱮᱯᱮ ᱟᱴᱚᱠ ᱠᱮᱫᱮᱭᱟ?
ᱟᱫᱚ ᱚᱱᱟ ᱡᱟᱞ ᱫᱚ ᱜᱚᱝᱠᱮ ᱚᱱᱮ ᱞᱤᱧ ᱞᱟᱹᱭᱟ ᱵᱮᱱ ᱠᱟᱱ ᱫᱚ ᱚᱱᱟ ᱪᱚᱴ ᱡᱟᱞ ᱞᱮᱠᱟᱱᱟᱜ ᱡᱟᱦᱟᱸ ᱡᱟᱞ ᱠᱚ ᱵᱮᱱᱟᱣ ᱠᱟᱜᱼᱟ ᱥᱩᱛᱟᱹᱢ ᱛᱮ,
ᱦᱩᱸ ᱚᱱᱟ ᱡᱟᱞ ᱫᱚ ᱢᱟᱱᱮ ᱟᱹᱰᱤ ᱪᱟᱬ ᱵᱮᱱ ᱜᱚᱦᱚᱲ ᱫᱟᱲᱮᱭᱟᱜᱼᱟ ᱫᱟᱜ ᱠᱚᱦᱚᱸ ᱠᱩᱧ ᱠᱩᱧ ᱛᱟᱵᱚᱜᱼᱟ᱾ ᱦᱩᱸ ᱟᱨ ᱚᱱᱟ ᱦᱚᱸ ᱢᱟᱨᱟᱝ ᱜᱮ ᱛᱟᱦᱮᱸ ᱠᱟᱱᱟ ᱟᱨᱠᱤ, ᱟᱫᱚ ᱚᱱᱟ ᱛᱮᱜᱮ ᱦᱟᱸᱜ ᱥᱟᱵ ᱫᱚ ᱦᱩᱭᱱᱟ ᱟᱫᱚ ᱥᱟᱵ ᱠᱟᱛᱮ ᱦᱟᱸᱜ ᱡᱚᱠᱷᱚᱱ ᱞᱮ ᱧᱮᱞᱮ ᱠᱟᱱᱟ ᱵᱟᱭ ᱟᱴᱚᱠᱚᱜ ᱠᱟᱱᱟ ᱛᱟᱦᱚᱞᱮ ᱠᱷᱟᱱ ᱫᱚ ᱟᱫᱚ ᱦᱟᱸᱜ ᱞᱮ ᱜᱷᱮᱸᱴ ᱠᱮᱫᱮᱭᱟ᱾ ᱚᱸᱰᱮ ᱜᱷᱮᱸᱴ ᱠᱟᱛᱮ ᱟᱫᱚ ᱞᱮ ᱦᱟᱹᱲᱩᱵ ᱟᱠᱟᱫᱮᱭᱟ᱾ ᱟᱫᱚ ᱜᱚᱝᱠᱮ ᱱᱤᱡᱮ ᱢᱟ ᱦᱟᱹᱠᱩ ᱥᱟᱵ ᱪᱟᱞᱟᱣ ᱦᱩᱭ ᱠᱟᱱ, ᱟᱫᱚ ᱪᱤ ᱠᱟᱹ ᱵᱮᱱ ᱵᱩᱡᱟ ᱩᱱ ᱢᱟᱨᱟᱝ ᱦᱟᱹᱠᱩ ᱠᱚ ᱧᱟᱢᱚᱜᱼᱟ, ᱦᱩ᱾ ᱟᱫᱚ ᱠᱷᱟᱱ ᱫᱚ ᱡᱚᱠᱷᱚᱱ ᱦᱟᱸᱜ ᱞᱮ ᱞᱟᱹᱭᱫᱟ ᱯᱟᱪᱮ ᱜᱚᱡᱮ ᱦᱩᱭᱩᱜ-ᱟ ᱛᱚ ᱵᱟᱠᱷᱟᱱ ᱡᱮᱣᱮᱛ ᱛᱮᱫᱚ ᱦᱟᱸᱜ ᱵᱟᱝᱜᱮᱞᱮ ᱨᱟᱠᱟᱵ ᱫᱟᱲᱮᱭᱟᱭ ᱠᱟᱱᱟ᱾
ᱛᱟᱞᱦᱮ ᱠᱷᱟᱱ ᱫᱚ ᱟᱨ ᱢᱤᱫ ᱦᱚᱲ ᱡᱟᱦᱟᱸᱭᱮ ᱛᱟᱦᱮᱸ ᱠᱟᱱᱟ ᱟᱞᱮᱨᱮᱱ ᱡᱚᱴᱟᱣ ᱢᱮᱛᱟᱭ ᱠᱟᱱᱟ ᱞᱮ ᱫᱩᱥᱮ ᱟᱢ ᱫᱚ ᱞᱟᱹᱴᱩ ᱧᱚᱜ ᱫᱷᱤᱨᱤ ᱟᱹᱜᱩᱭ ᱢᱮ᱾
ᱦᱮᱸ᱾
ᱛᱚᱵᱮ ᱩᱱᱤ ᱦᱚᱸᱭ ᱪᱟᱞᱟᱣ ᱮᱱ ᱠᱷᱟᱱ ᱫᱚ ᱮᱸ ᱢᱚᱬᱮ ᱠᱮᱡᱤ ᱜᱟᱱ ᱥᱟᱭᱤᱡ ᱨᱮᱱᱟᱜ ᱢᱤᱫᱴᱮᱱ ᱫᱷᱤᱨᱤ ᱦᱟᱸᱜ ᱮ ᱥᱟᱵ ᱟᱹᱜᱩ ᱠᱮᱫᱟ᱾ ᱦᱩᱸ ᱛᱩᱞ ᱟᱹᱜᱩ ᱠᱮᱫᱟᱭ ᱛᱚᱵᱮ ᱚᱱᱮ ᱚᱱᱟ ᱫᱷᱤᱨᱤ ᱛᱮᱜᱮ ᱦᱟᱸᱜ ᱫᱟᱜ ᱨᱮ ᱠᱩᱴᱟᱹᱢ ᱛᱚ ᱠᱮ ᱟᱹᱰᱤ ᱜᱷᱟᱹᱲᱤᱡ ᱠᱩᱴᱟᱹᱢ ᱠᱩᱴᱟᱹᱢ ᱛᱮ ᱠᱩᱴᱟᱹᱢ ᱜᱚᱡ ᱦᱩᱭ ᱞᱮᱱᱟ᱾
ᱦᱮᱸ ᱦᱮᱸ᱾
ᱦᱩᱸ ᱛᱟᱯᱚᱨᱮ ᱠᱩᱨᱩ ᱠᱩᱨᱩ ᱦᱟᱸᱜ ᱞᱮ ᱜᱚᱜ ᱨᱟᱠᱟᱵᱮ ᱠᱟᱱᱟ᱾
ᱦᱮᱸ᱾
ᱜᱚᱜ ᱨᱟᱠᱟᱵ ᱠᱟᱛᱮ ᱜᱚᱝᱠᱮ ᱟᱞᱮ ᱫᱚ ᱰᱟᱝᱨᱟ ᱜᱟᱹᱰᱤ ᱞᱮ ᱯᱷᱳᱱ ᱠᱮᱫᱟ ᱠᱟᱨᱚᱱ ᱩᱱ ᱢᱟᱨᱟᱝ ᱦᱟᱹᱠᱩ ᱫᱚ ᱜᱚᱝᱠᱮ ᱤᱫᱤ ᱫᱚ ᱦᱟᱸᱜ ᱵᱟᱝ ᱥᱚᱢᱵᱷᱚᱵᱚᱜ ᱠᱟᱱᱟ᱾
ᱦᱮᱸ ᱦᱮᱸ᱾
ᱦᱩᱸ, ᱰᱟᱝᱨᱟ ᱜᱟᱹᱰᱤ ᱛᱮᱜᱮ ᱦᱟᱸᱜ ᱚᱲᱟᱜ ᱫᱚᱞᱮ ᱤᱫᱤ ᱠᱮᱫᱮᱭᱟ᱾
ᱦᱮᱸ ᱦᱮᱸ᱾
ᱟᱫᱚ ᱚᱲᱟᱜ ᱤᱫᱤ ᱠᱟᱛᱮᱜ ᱦᱟᱸᱜ ᱡᱚᱠᱷᱚᱱ ᱞᱮ ᱳᱡᱚᱱ ᱞᱮᱜᱟᱭᱮ ᱠᱟᱱᱟ ᱠᱚᱢᱯᱩᱴᱟᱨ ᱠᱟᱴᱟ ᱨᱮ,
ᱦᱮᱸ ᱦᱮᱸ ᱦᱮᱸ᱾
ᱩᱱ ᱫᱚ ᱦᱟᱸᱜ ᱞᱮ ᱧᱮᱞᱮ ᱠᱟᱱᱟ ᱜᱟᱡᱮᱢ ᱦᱟᱢᱟᱞᱟᱠᱟᱱ᱾
ᱮᱸ᱾
ᱯᱨᱟᱭ ᱢᱟᱱᱮ ᱩᱱᱤᱭᱟᱜ ᱡᱟᱦᱟᱸ ᱦᱟᱢᱟᱞ ᱛᱟᱭ, ᱮᱸ ᱧᱮᱞ ᱠᱮᱫᱟ ᱞᱮ ᱢᱟᱱᱮ ᱤᱨᱟᱹᱞ ᱜᱮᱞ ᱟᱨᱮ ᱠᱤᱞᱳ᱾
ᱦᱮᱸ ᱦᱮᱸ᱾
ᱢᱟᱱᱮ ᱟᱹᱰᱤ ᱢᱟᱨᱟᱝ ᱜᱮᱭᱟᱭ ᱥᱮ᱾
ᱦᱮᱸ ᱜᱚᱝᱠᱮ ᱦᱮᱸ᱾
ᱛᱟᱦᱚᱞᱮ ᱠᱷᱟᱱ ᱩᱱ ᱢᱟᱨᱟᱝ ᱦᱟᱹᱠᱩ ᱫᱚ ᱢᱟᱱᱮ ᱧᱮᱞ ᱫᱟᱞᱮ ᱠᱟᱹᱴᱟᱹᱨᱤ ᱛᱮᱞᱮ ᱢᱟ ᱥᱟᱢᱟᱜᱮ ᱠᱟᱱᱟ ᱜᱚᱝᱠᱮ, ᱦᱮᱸ ᱥᱮ? ᱠᱟᱹᱴᱟᱹᱨᱤ ᱫᱚ ᱛᱷᱩᱵᱲᱟᱹ ᱮᱱᱟ᱾
ᱦᱮᱸ᱾ ᱟᱫᱚ ᱤᱱᱟᱜᱹ ᱢᱟᱨᱟᱝ ᱦᱟᱹᱠᱩ ᱜᱚᱝᱠᱮ, ᱠᱟᱹᱴᱟᱹᱨᱤ ᱛᱮᱯᱮ ᱥᱟ ᱥᱟᱢᱟᱜᱮ ᱠᱟᱱᱟ?
ᱦᱮᱸ ᱜᱚᱝᱠᱮ, ᱟᱫᱚ ᱛᱷᱩᱵᱲᱟᱹᱭᱮᱱ ᱠᱷᱟᱱ ᱫᱚ ᱟᱞᱮ ᱪᱮᱫ ᱞᱮ ᱪᱤᱠᱟᱹᱭᱟ? ᱛᱟᱦᱚᱞᱮ ᱠᱷᱟᱱ ᱫᱚ, ᱡᱟᱦᱟᱸ ᱚᱱᱟ ᱥᱟᱦᱟᱱ- ᱥᱟᱦᱟᱱ ᱜᱮ ᱠᱚᱨᱟᱛ ᱜᱚᱢᱠᱮ ᱞᱟᱹᱴᱩ ᱞᱟᱹᱴᱩ᱾
ᱦᱮᱸ ᱦᱮᱸ ᱦᱮᱸ ᱦᱮᱸ᱾
ᱦᱩᱭ ᱚᱱᱟ ᱠᱚᱨᱟᱛ ᱛᱮᱜᱮᱞᱮ ᱜᱮᱫ ᱠᱮᱫᱮᱭᱟ᱾
ᱦᱮᱸ ᱾
ᱟᱫᱚ ᱦᱟᱸᱜ ᱜᱚᱢᱠᱮ, ᱜᱮᱫᱽ ᱵᱟᱲᱟ ᱠᱟᱛᱮᱫ ᱦᱟᱹᱴᱤᱧ ᱫᱚ ᱦᱟᱹᱴᱤᱧ ᱠᱮᱫᱮᱭ ᱦᱟᱹᱴᱤᱧ ᱠᱮᱫᱮ ᱭᱟᱞᱮ᱾ ᱟᱹᱰᱤ ᱩᱛᱟᱹᱨ ᱠᱟᱛᱮ ᱦᱩᱭᱮᱱ ᱛᱟᱞᱮᱭᱟ᱾
ᱦᱮᱸ ᱦᱮᱸ᱾
ᱟᱨ ᱞᱟᱡ ᱛᱮᱫ ᱠᱚᱦᱚᱸ ᱞᱮ ᱦᱟᱹᱴᱤᱧ ᱠᱮᱫ ᱛᱟᱭᱟ, ᱟᱹᱰᱤ ᱢᱟᱨᱟᱝ ᱥᱮ ᱾ ᱛᱟᱦᱚᱞᱮ ᱠᱷᱟᱱ ᱫᱚ ᱟᱫᱚ ᱤᱥᱤᱱ ᱮᱫᱟ ᱠᱚ, ᱟᱞᱮ ᱚᱲᱟᱜ ᱨᱮᱫᱚ ᱦᱟᱸᱜ ᱾
ᱦᱮᱸ ᱦᱮᱸ᱾
ᱟᱫᱚ ᱤᱥᱤᱱ ᱠᱟᱛᱮᱫ ᱦᱟᱸᱜ ᱞᱤᱧ ᱡᱚᱢ ᱞᱟᱹᱜᱤᱫ ᱟᱹᱞᱤᱧ ᱫᱚ ᱾
ᱦᱮᱸ ᱜᱚᱢᱠᱮ ᱾
ᱟᱫᱚ ᱡᱚᱠᱷᱚᱱ ᱦᱟᱸᱜ ᱞᱤᱧ ᱡᱚᱢ ᱞᱟᱹᱜᱤᱫᱚᱜ ᱠᱟᱱᱟ ᱥᱮ, ᱩᱱ ᱫᱚ ᱦᱟᱸᱜ ᱟᱹᱞᱤᱧ ᱵᱟᱵᱟ ᱫᱚᱭ ᱦᱚᱦᱚ ᱦᱟᱹᱞᱤᱧ ᱠᱟᱱᱟ ᱾
ᱦᱮᱸ ᱦᱮᱸ᱾
ᱟᱫᱚ ᱩᱱᱤ ᱫᱚᱭ ᱦᱚᱦᱚᱣᱟᱞᱤᱧ ᱠᱟᱱᱟ, ᱮᱭ ᱫᱚᱢᱮ ᱭᱟᱢ ᱡᱟᱹᱯᱤᱫᱮ ᱫᱚ᱾ ᱦᱮᱸ ᱡᱚᱠᱷᱚᱱ ᱫᱚ ᱚᱱᱠᱟ ᱫᱚᱞᱤᱧ ᱵᱮᱨᱮᱫ ᱟᱠᱟᱱᱟ᱾ ᱟᱫᱚ ᱡᱚᱢ ᱞᱟᱦᱟ ᱨᱮᱜᱮᱞᱤᱧ ᱵᱮᱨᱮᱫ ᱮᱱᱟ, ᱧᱮᱞ ᱫᱟᱞᱤᱧ ᱚ ᱦᱚᱭᱞᱳ ᱱᱚᱣᱟ ᱢᱟ ᱠᱩᱠᱢᱩ ᱠᱮᱼᱟ ᱞᱤᱧ᱾
ᱚ ᱠᱩᱠᱢᱩ ᱠᱮᱫᱟ ᱵᱤᱱ᱾
ᱦᱮᱸ ᱜᱚᱝᱠᱮ ᱟᱨ ᱪᱮᱫ ᱵᱮᱱ ᱞᱟᱹᱭᱟ, ᱮᱢᱚᱱ ᱞᱤᱧ ᱦᱟᱭ ᱠᱮᱼᱟ ᱵᱟᱝ ᱾ ᱦᱮᱸ ᱾ ᱟᱨ ᱜᱚᱢᱠᱮ ᱟᱨ ᱜᱚᱢᱠᱮ ᱤᱠᱟᱹᱞᱤᱧ ᱠᱷᱚᱡᱚᱜ ᱠᱟᱱᱟ᱾ ᱟᱹᱞᱤᱧ ᱜᱮ ᱟᱹᱰᱤ ᱜᱷᱟᱹᱲᱤᱡ ᱦᱟᱸᱜ ᱞᱤᱧ ᱨᱚᱲ ᱠᱮᱫᱟ, ᱟᱵᱮᱱ ᱠᱟᱹᱴᱤᱡ ᱨᱚᱲ ᱜᱚᱫ ᱠᱟᱜ ᱵᱮᱱ ᱢᱟ ᱛᱚᱵᱮ ᱾
ᱦᱮᱸ ᱦᱮᱸ, ᱤᱠᱟᱹ ᱨᱮᱱᱟᱜ ᱠᱟᱛᱷᱟ ᱫᱚ ᱵᱟᱝ ᱠᱟᱱᱟ ᱜᱚᱢᱠᱮ ᱚᱱᱟ ᱦᱚᱸ ᱢᱟᱱᱮ ᱟᱹᱞᱤᱧ ᱦᱚᱞᱤᱧ ᱢᱚᱱᱮ ᱠᱮᱫᱟ, ᱤᱱᱟᱹᱜ ᱢᱟᱨᱟᱝ ᱦᱟᱹᱠᱩ ᱫᱚ ᱚᱠᱟᱨᱮᱵᱮᱱ ᱧᱟᱢ ᱠᱮᱫᱮᱭᱟ ᱟᱫᱚ ᱾ ᱴᱩᱠᱢᱩ ᱭᱮᱫᱟ ᱵᱤᱱ ᱧᱤᱫᱟᱹ ᱵᱮᱲᱟ ᱾ ᱦᱮᱸ᱾
ᱟᱨ ᱟᱹᱞᱤᱧ ᱦᱚᱸ ᱵᱟᱹᱞᱤᱧ ᱵᱩᱡ ᱫᱟᱲᱮᱠᱟᱫ ᱛᱟᱦᱮᱸᱫ ᱥᱮ ᱩᱱᱫᱚ ᱾ ᱦᱮᱸ᱾
ᱢᱟᱱᱮ ᱟᱹᱞᱤᱧ ᱦᱚᱸᱞᱤᱧ ᱯᱟᱹᱛᱭᱟᱹᱣ ᱜᱚᱫ ᱱᱟᱹᱞᱤᱧ, ᱞᱟᱹᱭ ᱫᱟᱹᱧ ᱚᱠᱟᱨᱮ ᱱᱤᱱᱟᱹᱜ ᱢᱟᱨᱟᱝ ᱦᱟᱹᱠᱩ ᱫᱚ ᱛᱟᱦᱮᱸ ᱠᱟᱱᱟ᱾
ᱟᱪᱷᱟ ᱟᱪᱪᱷᱟ ᱟᱪᱪᱷᱟ᱾ ᱟᱫᱚ ᱚᱱᱟᱜ ᱜᱮ ᱜᱚᱝᱠᱮ ᱡᱚᱠᱷᱚᱱ ᱦᱟᱸᱜ ᱞᱤᱧ ᱡᱚᱢᱮ ᱠᱟᱱᱟ ᱩᱱ ᱫᱚ ᱦᱚᱦᱚ ᱟᱫ ᱞᱤᱧᱟ, ᱟᱫᱚ ᱡᱚᱢ ᱦᱚᱸ ᱵᱟᱹᱞᱤᱧ ᱡᱚᱢ ᱫᱟᱲᱮᱭᱟᱫᱮᱭᱟ ᱠᱩᱠᱢᱩ ᱛᱮ
ᱦᱮᱸ ᱦᱮ ᱢᱟᱱᱮ ᱡᱚᱢ ᱥᱚᱢᱚᱭ ᱤᱭᱟᱹ ᱠᱚ ᱦᱚᱦᱚᱼᱟ ᱛᱚ
ᱦᱮᱸ ᱦᱮᱸ ᱦᱮᱸ ᱦᱮᱸ, ᱟᱫᱚᱞᱤᱧ ᱵᱮᱨᱮᱫ ᱮᱱᱠᱷᱟᱱ ᱫᱚ ᱦᱟᱜ ᱵᱟᱞᱤᱧ ᱡᱚᱢ ᱫᱟᱲᱮ ᱟᱫᱚᱞᱤᱧ ᱟᱸᱥᱮᱱ ᱜᱮᱭᱟ, ᱠᱟᱹᱴᱤᱡ ᱫᱚ ᱦᱮᱸ᱾ ᱛᱚᱵᱮ ᱜᱚᱝᱠᱮ ᱟᱵᱮᱱ ᱱᱚᱝᱠᱟ, ᱦᱟᱹᱠᱩ ᱠᱚ ᱪᱮᱠᱟ ᱵᱮᱱ ᱥᱟᱵ ᱟᱠᱟᱫ ᱠᱚ ᱠᱟᱹᱴᱤᱡ ᱞᱟᱹᱭ ᱵᱤᱱ ᱢᱟ ᱾
ᱦᱮᱸ ᱜᱚᱝᱠᱮ ᱟᱹᱞᱤᱧ ᱞᱤᱧ ᱞᱟᱹᱭᱟ᱾ ᱜᱚᱝᱠᱮ ᱡᱟᱦᱟᱸ ᱟᱞᱮᱭᱟᱜ ᱦᱚᱸ ᱮᱱ ᱯᱩᱠᱷᱨᱤ ᱛᱟᱦᱮᱸ ᱠᱟᱱ ᱛᱟᱞᱮᱭᱟ᱾ ᱢᱟᱱᱮ ᱢᱟᱱᱮ ᱯᱟᱨᱥᱚᱱᱟᱞ ᱵᱷᱟᱵ ᱢᱚᱱᱮ ᱵᱟᱲᱜᱮ ᱞᱟᱛᱟᱨ ᱨᱮ, ᱚᱸᱰᱮ ᱫᱚ, ᱚᱸᱰᱮ ᱫᱚ ᱩᱱᱠᱩ ᱢᱟᱹᱜᱽᱨᱤ ᱦᱟᱹᱠᱩ ᱵᱤᱱ ᱧᱮᱞ ᱟᱠᱟᱫ ᱠᱚ ᱜᱮᱭᱟ᱾
ᱦᱮᱸ ᱜᱚᱢᱠᱮ ᱦᱮᱸ ᱦᱮᱸ
ᱦᱩᱸ ᱦᱩᱸ ᱢᱟᱜᱨᱤ ᱦᱟᱠᱩ ᱢᱟᱱᱮ ᱥᱮᱫᱟᱭ ᱢᱟᱱᱮ ᱚᱸᱰᱮ ᱫᱚᱠᱚ ᱛᱟᱦᱮᱸᱱ ᱠᱟᱱ ᱛᱟᱦᱮᱱᱟ᱾
ᱦᱮᱸ ᱦᱮᱸ
ᱦᱮᱸ ᱟᱨ ᱢᱟᱱᱮ ᱟᱲᱟᱜ ᱵᱟᱲᱟ ᱫᱚ ᱫᱚᱢᱮ ᱮᱠᱴᱟ ᱫᱚ ᱵᱟᱝ ᱦᱩᱭᱩᱜᱼᱟ ᱟᱨ ᱚᱸᱰᱮᱱᱟᱜ ᱫᱟᱜ ᱦᱚᱸ᱾ ᱟᱸᱡᱮᱫ ᱫᱚ ᱟᱸᱡᱮᱫᱚᱜᱼᱟ ᱫᱚᱢᱮ ᱫᱚ ᱵᱟᱝ ᱟᱸᱡᱮᱫ ᱩᱛᱟᱹᱨᱚᱜ-ᱟ ᱦᱩᱸ ᱟᱫᱚ ᱱᱚᱜ ᱠᱟᱱ ᱢᱤᱫ ᱫᱷᱟᱣ ᱥᱚᱨᱦᱟᱭ ᱞᱮᱠᱟᱱ ᱫᱤᱱ ᱨᱮ ᱞᱟᱹᱭ ᱫᱟᱞᱮ ᱠᱟᱹᱴᱤᱡ ᱛᱟᱦᱞᱮ ᱫᱟᱜ ᱟᱸᱡᱮᱫ ᱧᱚᱜ ᱟᱠᱟᱱᱟ ᱛᱟᱦᱚᱞᱮ ᱵᱚᱱ ᱜᱟᱵᱩᱭᱟ,
ᱦᱩᱸ ᱦᱩᱸ
ᱟᱨ ᱩᱱᱠᱩ ᱦᱟᱹᱠᱩ ᱦᱚᱸ ᱢᱟᱱᱮ ᱵᱟᱝ ᱠᱚ ᱞᱟᱲᱟ ᱵᱟᱲᱟᱭᱟ ᱫᱚᱢᱮ ᱫᱚ ᱫᱟᱜ ᱫᱚ, ᱢᱟᱱᱮ ᱢᱟᱨᱟᱝ ᱢᱟᱨᱟᱝ ᱦᱟᱹᱠᱩ ᱢᱟᱱᱮ ᱚᱱᱠᱟ ᱪᱷᱚ ᱠᱮᱡᱤ ᱥᱟᱛ ᱠᱮᱡᱤ, ᱠᱟᱛᱮᱫ ᱨᱮᱱ ᱫᱚᱢᱮ ᱜᱟᱱ ᱢᱮᱱᱟᱜ ᱢᱟᱱᱮ ᱛᱟᱦᱮᱸ ᱠᱟᱱᱟ ᱠᱚ, ᱟᱫᱚ ᱟᱫᱚ ᱡᱚᱠᱷᱚᱱ ᱟᱞᱮ ᱫᱚ ᱢᱚᱥᱟᱨᱤ ᱞᱮ ᱚᱨ ᱮᱫᱟ᱾ ᱡᱟᱞ ᱢᱟᱛᱚ ᱵᱟᱹᱱᱩᱜ ᱢᱚᱥᱟᱨᱤ ᱛᱮᱞᱮ ᱚᱨᱫᱟ ᱢᱟᱱᱮ, ᱯᱩᱭᱞᱩ ᱚᱨ ᱨᱮᱫᱚ ᱞᱟᱲᱟ ᱦᱚᱸ ᱵᱟᱠᱚ ᱞᱟᱲᱟ ᱵᱟᱲᱟ ᱞᱮᱱᱟ᱾
ᱟᱪ,
ᱩᱦᱩᱜ ᱛᱟᱯᱚᱨ ᱦᱟᱹᱠᱩ ᱫᱚ ᱛᱟᱦᱞᱮ ᱵᱟᱹᱱᱩᱜ ᱠᱚᱣᱟ ᱟᱨᱚ ᱚᱱᱠᱟ, ᱱᱮᱶᱛᱟ ᱵᱟᱲᱟ ᱦᱩᱭ ᱠᱟᱱᱟ, ᱛᱮᱭᱟᱝ ᱛᱟᱠᱚ ᱫᱤᱫᱤ ᱛᱟᱠᱚ ᱦᱚᱸ ᱚᱱᱠᱟ ᱟᱲᱜᱚ ᱦᱩᱭ, ᱠᱟᱱᱟ ᱟᱫᱚ ᱛᱮᱭᱟᱝ ᱦᱚᱲᱮ ᱞᱟᱹᱭᱫᱟᱭ ᱞᱟᱹᱭᱫᱟᱭ, ᱪᱮᱫ ᱱᱚᱣᱟ ᱮᱠᱮᱱ ᱜᱟᱹᱰᱭᱟᱹ ᱨᱮᱢ ᱟᱬᱜᱚ ᱠᱟᱫᱤᱧᱟ, ᱚᱱᱠᱟᱭ ᱞᱟᱹᱭ ᱮᱫᱟ ᱟᱫᱚᱧ ᱢᱮᱛᱟᱭ ᱠᱟᱱᱟ ᱜᱚᱝ, ᱟᱫᱚᱧ ᱢᱮᱛᱟᱭ ᱠᱟᱱᱟ ᱛᱮᱭᱟᱝ ᱱᱚᱣᱟ ᱫᱚ ᱟᱹᱰᱤ ᱫᱤᱱ ᱠᱷᱚᱱᱟᱜ ᱜᱮᱛᱚ᱾ ᱢᱟᱨᱟᱝ ᱢᱟᱨᱟᱝ ᱦᱟᱹᱠᱩ ᱠᱚ ᱛᱟᱦᱮᱱᱟ ᱟᱞᱮ ᱦᱚᱸ ᱢᱟᱱᱮ ᱧᱮᱞ ᱫᱚ ᱵᱟᱞᱮ ᱧᱮᱞ ᱟᱠᱟᱫ ᱠᱚᱣᱟ ᱞᱟᱹᱭ ᱟᱠᱚ᱾
ᱦᱩᱸ
ᱟᱫᱚ ᱛᱟᱯᱚᱨ ᱡᱚᱠᱷᱚᱱ ᱫᱟᱜ ᱠᱟᱹᱴᱤᱡ ᱞᱮ ᱞᱮᱣᱨᱟ ᱵᱟᱲᱟ ᱠᱮᱫᱟ ᱛᱚᱠᱷᱚᱱ ᱢᱟᱛᱚ᱾ ᱯᱮᱸᱭᱟ ᱡᱟᱹᱱᱤᱡ ᱠᱚ ᱵᱚᱞᱚᱭᱮᱱᱟ ᱚᱱᱟ ᱤᱭᱟ ᱨᱮ ᱡᱟᱞ ᱨᱮ ᱦᱮᱸ᱾
ᱦᱩᱸ ᱦᱩᱸ ᱦᱩᱸ᱾
ᱢᱟᱱᱮ ᱡᱟᱞ ᱫᱚ ᱵᱟᱝ ᱢᱟᱱᱮ ᱢᱚᱥᱟᱨᱤ ᱨᱮ ᱟᱫᱚ ᱢᱚᱥᱟᱨᱤ ᱢᱚᱛᱚ᱾ ᱚᱱᱮ ᱡᱚᱠᱷᱚᱱ ᱜᱷᱩᱴᱩ ᱞᱮ ᱨᱟᱠᱟᱵ ᱨᱟᱠᱟᱵ ᱮᱫᱟ ᱛᱚᱠᱷᱚᱱ ᱵᱟᱝᱠᱚ ᱯᱷᱟᱫᱟ ᱠᱮᱫᱟ ᱟᱫᱚ ᱢᱚᱥᱟᱨᱤ, ᱛᱚᱠᱚ ᱚᱲᱮᱡ ᱠᱮᱫ ᱟᱫᱚ ᱞᱟᱹᱭ ᱫᱟᱠᱚ᱾ ᱚᱲᱮᱡ ᱜᱮᱫ ᱠᱷᱟᱱ ᱠᱚ ᱟᱫᱚ ᱢᱤᱫᱴᱮᱱ ᱢᱤᱫ ᱥᱟᱶ ᱛᱮᱠᱚ ᱯᱷᱟᱫᱟ ᱠᱮᱫ ᱪᱚᱝ ᱪᱮᱫ ᱞᱮᱠᱟ ᱪᱚᱠᱚ ᱯᱷᱟᱫᱟ ᱠᱮᱫ, ᱢᱚᱥᱟᱨᱤ ᱫᱚ ᱠᱚ ᱚᱲᱮᱡ ᱠᱮᱫ ᱟᱫᱚ ᱛᱟᱯᱚᱨ ᱟᱨᱚ ᱮᱴᱟᱜᱟᱞᱮ ᱟᱜᱩ ᱠᱮᱫᱟ, ᱟᱫᱚ ᱟᱹᱜᱩ ᱠᱮᱫ ᱠᱷᱟᱡ ᱞᱮ ᱟᱨᱚ, ᱟᱫᱚ ᱚᱱᱟᱴᱟᱜ ᱛᱮᱞᱮ ᱩᱱ ᱫᱚᱞᱮ ᱚᱻ ᱡᱚᱨᱟᱣ ᱫᱟ ᱛᱟᱯᱚᱨ ᱩᱠᱩᱨ ᱛᱟᱯᱚᱨ ᱚᱱᱟ ᱩᱱᱟᱹᱜ᱾ ᱩᱱᱟᱹᱜ ᱜᱟᱱ ᱚᱨ ᱠᱟᱛᱮᱫ ᱞᱟᱥ ᱨᱮ ᱢᱤᱫᱴᱮᱱ ᱞᱮ ᱡᱷᱟᱹᱞᱤ ᱠᱮᱫᱮᱭᱟ᱾
ᱟᱪᱪᱷᱟ ᱟᱪᱪᱷᱟ᱾
ᱢᱤᱫᱴᱮᱱ ᱡᱷᱟᱹᱞᱤ ᱠᱟᱛᱮᱫ ᱩᱱᱤ ᱦᱚᱸ ᱟᱫᱚ ᱠᱚ ᱟᱫᱚᱭ ᱞᱟᱹᱭ ᱫᱟᱠᱚ ᱛᱟᱦᱚᱞᱮ ᱟᱨ ᱠᱚᱫᱚ ᱠᱚ ᱚᱠᱟᱭᱮᱱᱟ᱾
ᱦᱩᱸ
ᱟᱫᱚ ᱟᱨ ᱠᱚᱫᱚ ᱟᱫᱚ ᱚᱱᱟ ᱜᱮ ᱟᱞᱮ ᱦᱚᱸ ᱵᱟᱞᱮ ᱵᱩᱡ ᱞᱮᱫᱟ ᱚᱠᱟ ᱡᱮᱠᱚ ᱪᱟᱞᱟᱣᱮᱱᱟ ᱟᱨ ᱠᱚᱫᱚ ᱢᱤᱫ ᱴᱮᱱ ᱜᱮ ᱟᱫᱚ ᱡᱷᱟᱞᱤᱭᱮᱱᱟ᱾
ᱟᱪᱪᱷᱟ ᱜᱚᱝᱠᱮ ᱛᱚᱵᱮ ᱚᱱᱟ ᱯᱩᱠᱷᱨᱤ ᱴᱟ ᱫᱚ ᱛᱤᱱᱟᱹᱜ ᱢᱟᱨᱟᱝ ᱛᱟᱦᱮᱸ ᱠᱟᱱ ᱛᱮ᱾
ᱢᱟᱨᱟᱝ ᱧᱚᱜ ᱜᱮ ᱛᱟᱦᱮᱸ ᱠᱟᱱᱟ ᱠᱟᱹᱴᱤᱡ ᱫᱚᱢᱮ ᱦᱚᱸ ᱵᱟᱝ ᱦᱩᱰᱤᱧᱟ᱾
ᱟᱫᱚ ᱯᱟᱞᱮᱫ ᱜᱮ ᱚᱱᱟᱛᱮ ᱵᱟᱯᱮ ᱥᱮᱴᱮᱨ ᱫᱟᱲᱮᱭᱟᱜ᱾
ᱦᱮᱸ ᱦᱮᱸᱼᱼ ᱟᱫᱚ ᱚᱱᱟ ᱜᱮᱞᱮ ᱞᱟᱹᱭᱫᱟ ᱵᱟᱝ ᱫᱚ ᱵᱚᱸᱜᱟ ᱠᱚ ᱛᱟᱦᱮᱸᱱᱼᱼ